ᱦᱮᱞᱳ, ᱦᱮᱸ ᱤᱧᱟᱹᱜ ᱨᱚᱲ ᱟᱸᱡᱚᱢᱚᱜ ᱠᱟᱱᱟ?
ᱦᱮᱸ ᱜᱚᱢᱠᱮ ᱟᱸᱡᱚᱢᱚᱜ ᱠᱟᱱᱟ, ᱤᱧᱟᱜ ᱟᱸᱡᱚᱢᱚᱜ ᱠᱟᱱᱟ ᱛᱚ?
ᱦᱮᱸ, ᱦᱮᱸ, ᱟᱸᱡᱚᱢᱚᱜ ᱠᱟᱱᱟ᱾
ᱟᱪᱪᱷᱟ, ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ, ᱱᱮᱛᱟᱨ ᱫᱚ?
ᱦᱚᱸᱜᱼᱚᱭ ᱫᱩᱲᱩᱵ ᱵᱟᱲᱟ ᱠᱚᱜᱮ, ᱦᱩᱭ ᱠᱟᱱᱟ ᱱᱤᱛᱳᱜ ᱫᱚ᱾ ᱠᱞᱟ ᱤᱧ ᱢᱟ, ᱯᱟᱹᱴᱷᱩᱣᱟᱹ ᱠᱟᱹᱱᱟᱹᱧ, ᱱᱚᱜᱼᱚᱭ ᱱᱤᱛᱚᱜ ᱦᱚᱸ ᱠᱞᱟᱥ ᱥᱮᱫ ᱪᱟᱞᱟᱣ ᱦᱩᱭ ᱞᱮᱱᱟ, ᱠᱞᱟᱥ ᱠᱚ ᱠᱚᱨᱟᱣ ᱠᱟᱛᱮᱫ ᱜᱮ ᱥᱮᱛᱟᱜ ᱥᱮᱫ ᱛᱮ, ᱚᱱᱠᱟ ᱠᱞᱟᱥ ᱠᱚ ᱠᱚᱨ, ᱤᱧ ᱪᱟᱞᱟᱣ ᱞᱮᱱᱟ, ᱱᱚᱝᱠᱟ ᱱᱚᱴᱟ, ᱫᱚᱥᱴᱟ ᱥᱮᱫ ᱛᱮ? ᱱᱚᱜᱼᱚᱭ ᱱᱤᱛᱳᱜ, ᱛᱤᱱᱴᱟ ᱪᱟᱨᱴᱟ ᱥᱮᱫ ᱛᱤᱧ ᱦᱮᱡ ᱮᱱᱛᱮ, ᱫᱟᱠᱟ ᱠᱩᱧ ᱡᱚᱢ ᱠᱮᱫᱟ᱾ ᱫᱟᱠᱟ ᱠᱚ ᱡᱚᱢ ᱠᱟᱛᱮᱜ, ᱠᱟᱹᱴᱤᱡ ᱤᱧ ᱜᱤᱛᱤᱡ ᱡᱤᱨᱟᱹᱣ ᱱᱟ᱾ ᱜᱤᱛᱤᱡ ᱡᱤᱨᱟᱹᱣ ᱠᱟᱛᱮ, ᱦᱮᱜ-ᱮ ᱱᱤᱛᱚᱜ ᱫᱩᱲᱩᱵ ᱠᱟᱛᱮᱜ ᱢᱮᱱᱟ ᱧᱟ᱾ ᱫᱟᱬᱟ ᱵᱟᱲᱟᱭ ᱮᱫᱟᱹᱧ, ᱱᱤᱭᱟᱹ ᱪᱷᱟᱫᱽ ᱠᱚᱨᱮ᱾
ᱟᱪᱪᱷᱟ, ᱟᱪᱪᱷᱟ, ᱦᱮᱸ ᱚᱱᱠᱟ ᱜᱮ ᱟᱵᱚ ᱦᱚᱸ᱾ ᱢᱟ ᱞᱟᱹᱭ ᱢᱮ, ᱪᱮᱜᱮᱢ ᱞᱮᱭᱮᱫ ᱛᱟᱦᱮᱸᱫ?
ᱢᱟ ᱟᱢ ᱞᱟᱹᱭ ᱢᱮᱥᱮ ᱟᱫᱚ, ᱠᱩᱞᱤᱭᱮᱫ ᱢᱮᱭᱟ ᱡᱟᱦᱟᱱᱟᱜ ᱮᱢ ᱞᱟᱹᱭᱮᱫ ᱛᱟᱦᱮᱸ, ᱠᱤ ᱞᱟᱹᱭ ᱢᱮ?
ᱟᱞᱤᱧ ᱞᱟᱹᱭᱫᱟ, ᱟᱵᱚ ᱠᱚᱦᱚᱸ ᱚᱞᱚᱜ ᱯᱟᱲᱦᱟᱜ ᱫᱚ, ᱫᱚᱨᱠᱟᱨ ᱜᱮᱭᱟ ᱠᱟᱨᱚᱱ ᱟᱵᱚᱜᱮ, ᱱᱚᱶᱟ ᱫᱚ ᱵᱮᱥᱤᱨ ᱵᱷᱟᱜᱽ ᱫᱚ ᱦᱚᱲ ᱜᱮ, ᱛᱟᱭᱚᱢ ᱢᱮᱱᱟᱜ ᱵᱚᱱᱟ᱾ ᱦᱮᱸ ᱚᱞᱚᱜ ᱯᱟᱲᱦᱟᱣ ᱦᱚᱸ, ᱥᱮᱬᱟ ᱞᱟᱹᱠᱛᱤ ᱭᱟᱵᱚᱱ ᱠᱟᱱᱟ?
ᱦᱳᱭ,
ᱤᱧᱫᱚ ᱚᱱᱠᱟ ᱫᱚ, ᱵᱟᱹᱧ ᱚᱞ ᱯᱟᱲᱦᱟᱣ ᱠᱟᱫᱟ᱾ ᱱᱮᱛᱟᱨ ᱫᱚ ᱟᱹᱰᱤ ᱫᱤᱱ ᱨᱮᱜᱮ, ᱚᱞᱚᱜ ᱯᱟᱲᱦᱟᱜ ᱠᱚᱫᱚᱧ ᱵᱟᱹᱜᱤ ᱠᱟᱜᱼᱟ᱾ ᱦᱮᱸ, ᱛᱟᱨᱯᱚᱨ ᱚᱝᱠᱟ ᱟᱛᱳ ᱠᱚᱨᱮᱱ ᱦᱚᱸ, ᱜᱤᱫᱽᱨᱟᱹ ᱠᱚ ᱪᱟᱞᱟᱜ ᱜᱮᱭᱟ ᱥᱠᱩᱞ? ᱛᱚᱠᱷᱚᱱ ᱦᱚ, ᱫᱚᱢᱮ ᱠᱚ ᱦᱚᱦᱚ ᱵᱟᱲᱟᱧ ᱠᱟᱱ ᱛᱟᱦᱮᱸᱫ, ᱫᱮᱞᱟ ᱥᱠᱩᱞ᱾ ᱥᱠᱩᱞ ᱵᱚᱱ ᱪᱟᱞᱟᱜᱼᱟ, ᱤᱧ ᱫᱚ ᱥᱤᱥᱠᱩᱞ ᱪᱟᱞᱟᱜ ᱜᱮ, ᱵᱟᱝ ᱥᱟᱱᱟᱧ ᱠᱟᱱ ᱛᱟᱦᱮᱸᱜ᱾
ᱦᱳᱭ,
ᱟᱨ ᱱᱚᱜᱼᱭ ᱦᱟᱨᱟ ᱠᱟᱛᱮᱧ ᱧᱮᱞ ᱫᱟ, ᱵᱟᱝ ᱚᱞᱚᱜ ᱯᱟᱲᱦᱟᱣ ᱞᱮᱱᱠᱷᱟᱡ ᱫᱚ? ᱟᱵᱚᱣᱟᱜ ᱡᱤᱭᱚᱱ ᱨᱮ, ᱟᱹᱰᱤ ᱨᱚᱠᱚᱢ ᱥᱚᱢᱚᱥᱥᱟ᱾ ᱟᱠᱟ ᱦᱤᱡᱩᱜᱼᱟ ᱚᱱᱟ ᱠᱚ ᱥᱚᱢᱚᱥᱥᱟ, ᱵᱟᱵᱚᱱ ᱥᱚᱢᱟᱫᱷᱟᱱ ᱫᱟᱲᱮᱭᱟᱜᱼᱟ, ᱟᱨᱠᱤ
ᱦᱳᱭ
ᱦᱮᱸᱼᱼ
ᱤᱧ ᱦᱚᱧ ᱞᱟᱹᱭᱟ ᱱᱚᱣᱟ ᱟᱵᱚᱣᱟᱜ ᱥᱟᱶᱛᱟ ᱨᱮ ᱥᱮ ᱟᱵᱚᱣᱟᱜ ᱱᱚᱣᱟᱼᱼ ᱥᱚᱢᱟᱡᱽ ᱨᱮ ᱱᱚᱣᱟ ᱚᱞᱚᱜᱼᱼ ᱯᱟᱲᱦᱟᱣ ᱫᱚ ᱟᱹᱰᱤ ᱞᱟᱹᱠᱛᱤ ᱜᱮᱭᱟ᱾ ᱪᱮᱫᱟᱜ ᱥᱮ ᱟᱵᱚ ᱡᱩᱫᱤ ᱵᱟᱵᱚᱱ ᱚᱞᱚᱜ ᱯᱟᱲᱦᱟᱣ ᱞᱮᱱ ᱠᱷᱟᱱᱼᱼ ᱟᱵᱚ ᱡᱟᱦᱟ ᱱᱟᱜ ᱫᱩᱠ ᱵᱤᱯᱚᱫᱽ ᱥᱚᱢᱚᱭ ᱟᱵᱚ ᱟᱵᱚᱣᱟᱜ ᱡᱟᱦᱟᱸᱼᱼ ᱫᱩᱠ ᱵᱤᱯᱚᱫᱽ ᱦᱤᱡᱩᱜᱼᱟ ᱚᱱᱟ ᱨᱮᱱᱟᱜ ᱡᱟᱦᱟᱸ ᱥᱚᱝᱥᱳ ᱫᱷᱚᱱ ᱱᱚᱣᱟᱼᱼ ᱟᱵᱚ ᱵᱟᱵᱚᱱ ᱥᱚᱝ ᱥᱳᱷᱚᱱ ᱫᱟᱲᱮᱭᱟᱜᱼᱟ ᱥᱮᱼᱼ
ᱵᱟᱵᱚᱱ ᱪᱮᱛᱟᱱ ᱥᱮᱫ ᱵᱟᱵᱚᱱ ᱨᱟᱠᱟᱵ ᱫᱟᱲᱮᱭᱟᱜᱼᱟ᱾ ᱚᱱᱟ ᱠᱷᱟᱹᱛᱤᱨ ᱟᱵᱚᱣᱟᱜ ᱱᱚᱣᱟ ᱥᱟᱶᱛᱟ ᱥᱮ ᱥᱚᱢᱟᱡᱽ ᱞᱟᱹᱜᱤᱫ ᱚᱞᱚᱜ ᱯᱟᱲᱦᱟᱣ ᱦᱚᱸ ᱟᱹᱰᱤ ᱞᱟᱹᱠᱼᱼ ᱛᱷᱤᱠ ᱜᱮᱭᱟ᱾
ᱦᱮᱸ
ᱟᱢ ᱪᱮᱫ ᱮᱢ ᱞᱟᱹᱭᱟ ᱱᱚᱣᱟ ᱤᱫᱤ ᱠᱟᱛᱮᱫ?
ᱞᱟᱹᱠᱛᱤ ᱜᱮᱭᱟ ᱱᱚᱜᱼᱚᱭ ᱡᱮᱢᱚᱱᱮᱢ ᱞᱟᱹᱭ ᱠᱮᱫᱟ ᱚᱱᱠᱟ ᱚᱱᱟ ᱮᱴᱠᱮ ᱴᱚᱬᱮ ᱦᱤᱡᱩᱜ ᱛᱟᱵᱚᱱᱟ ᱛᱚᱠᱷᱚᱱᱼᱼ
ᱚᱱᱟ ᱠᱚᱨᱮ ᱫᱚ ᱛᱚᱠᱷᱚᱱᱼᱼ ᱮ ᱡᱮᱢᱚᱱ ᱨᱩᱣᱟᱹ ᱦᱟᱹᱥᱩ ᱛᱟᱢ ᱦᱮᱸᱼᱼ ᱟᱨᱚ ᱮᱢᱟᱱ ᱛᱮᱱᱟᱜ ᱡᱚᱠᱷᱚᱱ ᱦᱩᱭᱩᱜ ᱛᱟᱵᱚᱱᱟ ᱛᱚᱠᱷᱚᱱᱼᱼ ᱠᱟᱹᱣᱰᱤ ᱨᱮᱱᱟᱜ ᱮᱴᱠᱮ ᱴᱚᱬᱮ ᱛᱟᱵᱚᱱᱟ ᱟᱨᱼᱼ ᱟᱵᱚ ᱢᱟ ᱡᱩᱫᱤ ᱵᱟᱝ ᱵᱚᱱ ᱚᱞᱚᱜᱼᱼ ᱯᱟᱲᱦᱟᱜ ᱛᱟᱦᱚᱞᱮ ᱠᱷᱟᱱ ᱫᱚ ᱠᱟᱹᱣᱰᱤ ᱦᱚᱸ ᱚᱠᱟ ᱠᱷᱚᱱ ᱵᱚᱱ ᱧᱟᱢᱟ᱾
ᱦᱳᱭ
ᱛᱟ ᱚᱞᱚᱜ ᱯᱟᱲᱦᱟᱣ ᱞᱮᱠᱟ ᱵᱚᱱ ᱚᱱᱠᱟᱱᱟᱜ ᱮᱴᱠᱮᱴᱚᱬᱮ ᱥᱚᱢᱚᱭ ᱫᱚ ᱡᱟᱦᱟᱸ ᱛᱤᱱᱟᱜ ᱜᱮ ᱠᱟᱹᱣᱰᱤ ᱞᱟᱜ? ᱛᱟᱵᱩᱱᱟ ᱡᱟᱦᱟᱸ ᱞᱮᱠᱟ ᱞᱮᱱ ᱠᱷᱟᱱᱮᱢ ᱛᱟᱦᱚᱞᱮ ᱠᱷᱟᱱ ᱫᱚ ᱚᱱᱟ ᱛᱮᱜᱮ ᱦᱩᱭᱩᱜ ᱛᱟᱵᱚᱱᱟ᱾
ᱦᱳᱭᱻ
ᱦᱮᱸ ᱱᱮᱛᱟᱨ ᱫᱚ ᱧᱮᱞᱚᱜ ᱠᱟᱱᱟ ᱦᱮᱸ ᱜᱚᱢᱠᱮ ᱞᱟᱹᱭ ᱢᱮ ᱞᱟᱹᱭᱢᱮ ᱞᱟᱹᱭᱢᱮ?
ᱤᱧ ᱦᱚᱧ ᱞᱟᱹᱭᱟ ᱱᱚᱣᱟᱼᱼ ᱟᱵᱚ ᱱᱚᱣᱟ ᱚᱞᱚᱜ ᱯᱟᱲᱦᱟᱣ ᱫᱚ ᱱᱚᱝᱠᱟᱱ ᱢᱤᱫᱴᱟᱝᱼᱼ ᱡᱤᱱᱤᱥ ᱠᱟᱱᱟ᱾ ᱡᱟᱦᱟᱸ ᱫᱚ ᱟᱵᱚ ᱱᱚᱣᱟ ᱚᱲᱟᱜ ᱚᱞᱚᱜ ᱯᱟᱲᱦᱟᱣ ᱠᱟᱛᱮᱫ ᱡᱟᱦᱟᱱᱟᱜᱼᱼ ᱢᱟᱨᱟᱝ ᱯᱚᱫ ᱨᱮ ᱡᱟᱦᱟ ᱱᱟᱜ ᱩᱥᱩᱞ ᱯᱚᱫ ᱨᱮ ᱥᱮ ᱢᱟᱨᱟᱝ ᱯᱚᱫ ᱨᱮᱼᱼ ᱡᱟᱦᱟᱸ ᱨᱮᱜᱮ ᱵᱚᱱ ᱪᱟᱹᱠᱨᱤ ᱫᱟᱲᱮᱭᱟᱜᱼᱟ ᱡᱟᱦᱟᱱᱟᱜ ᱱᱚᱝᱠᱟᱱᱟᱜ ᱠᱟᱹᱢᱤ ᱠᱚᱵᱚᱱ ᱠᱚᱨᱟᱣ ᱫᱟᱲᱮ ᱭᱟᱜᱼᱟ᱾ ᱡᱟᱦᱟᱸ ᱫᱚ ᱟᱵᱚ ᱠᱟᱹᱣᱰᱤ ᱥᱮᱫ ᱛᱮ ᱥᱮ ᱚᱨᱛᱷᱚᱱᱤᱛᱤ ᱥᱮᱫ ᱛᱮ‌ ᱠᱟᱹᱴᱤᱡ ᱵᱚᱱ ᱫᱟᱲᱮᱜᱼᱼ ᱚᱱᱟ ᱥᱟᱶᱛᱮ ᱞᱟᱦᱟ ᱥᱮᱫ ᱪᱟᱞᱟᱣ ᱠᱟᱛᱮᱼᱼ ᱡᱟᱦᱟᱸ ᱛᱤᱥᱚᱜ ᱡᱟᱦᱟᱱᱟᱜ ᱮᱸᱴᱠᱮ ᱴᱚᱬᱮ ᱨᱮ ᱡᱩᱫᱤ ᱵᱚᱱ ᱯᱟᱲᱟᱜᱼᱟ᱾ ᱛᱚᱠᱷᱚᱱ ᱱᱚᱣᱟ ᱠᱟᱹᱣᱰᱤ ᱥᱮ ᱚᱨᱛᱷᱚ ᱜᱮ ᱟᱵᱚᱭ ᱵᱟᱧᱪᱟᱣ ᱵᱚᱱᱟᱼᱼ ᱩᱱ ᱥᱚᱢᱚᱭ ᱨᱮ ᱾
ᱦᱩᱸ ᱾
ᱱᱚᱣᱟ ᱜᱮ ᱤᱧ-ᱤᱧ ᱞᱟᱹᱭᱟ ᱾
ᱦᱩᱸ, ᱦᱮᱸ ᱱᱚᱣᱟ ᱠᱚ ᱠᱟ ᱟᱵᱚᱣᱟᱜ ᱫᱚ ᱮᱴᱠᱮᱴᱚᱬᱮ ᱠᱚᱫᱚ ᱢᱮᱱᱟᱜ ᱛᱟᱵᱚᱱᱟ ᱟᱨ ᱪᱮᱫ ᱾ ᱟᱵᱚᱨᱮᱱ ᱫᱚ ᱟᱹᱰᱤ ᱫᱤᱱ ᱠᱷᱚᱱᱟᱜ ᱜᱤᱧ ᱧᱮᱞ ᱟᱹᱜᱩ ᱟᱠᱟᱫ ᱠᱚᱣᱟ ᱚᱱᱠᱟ ᱟᱵᱚ ᱨᱮᱱ ᱫᱚ ᱠᱚᱢ ᱜᱮᱠᱚ ᱚᱞᱚᱜ ᱯᱟᱲᱦᱟᱜ ᱛᱟᱵᱩᱱᱟ ᱵᱮᱥᱤᱨ ᱵᱷᱟᱜᱽ ᱜᱮᱧ ᱧᱮᱞ ᱟᱠᱟᱫ ᱠᱚᱣᱟ ᱵᱟᱨᱦᱮ ᱠᱟᱹᱢᱤ ᱠᱚᱠᱚ ᱪᱟᱞᱟᱜᱼᱟ ᱦᱩᱸ ᱾ ᱵᱟᱝ ᱨᱮᱦᱚᱸ ᱟᱛᱳ ᱚᱲᱟᱜ ᱠᱚᱨᱮ ᱡᱟᱦᱟᱸ ᱠᱟᱹᱢᱤ ᱠᱚ ᱢᱮᱱᱟᱜ ᱚᱱᱟ ᱠᱚᱠᱚ ᱠᱟᱹᱢᱤᱭᱟ ᱾ ᱦᱩᱸ, ᱚᱱᱠᱟ ᱟᱵᱚ ᱥᱚᱢᱟᱡ ᱨᱮᱱ ᱦᱚᱲᱜᱮ ᱵᱮᱥᱤᱨ ᱵᱷᱟᱜᱽ ᱫᱚ ᱵᱟᱨᱦᱮ ᱠᱟᱹᱢᱤ ᱟᱨᱦᱚᱸ ᱵᱟᱝ ᱮᱴᱟᱜ ᱠᱟᱹᱢᱤ ᱠᱚ ᱚᱱᱟ ᱠᱚᱨᱮᱜᱮ ᱵᱮᱥᱤᱨ ᱵᱷᱟᱜᱽ ᱤᱧ ᱧᱮᱞ ᱟᱠᱟᱜ ᱠᱚᱣᱟ ᱦᱩᱸ ᱾ ᱛᱟᱦᱞᱮ ᱦᱚᱜᱼᱚ ᱱᱚᱝᱠᱟ ᱱᱮᱛᱟᱨ ᱫᱚ ᱮᱴᱟᱜ ᱵᱚᱫᱚᱞ ᱤᱫᱤᱜ ᱠᱟᱱᱟ ᱛᱚ, ᱮᱴᱟᱜ ᱨᱮᱠᱚᱢ ᱱᱮᱛᱟᱨ ᱫᱚ ᱾ ᱚᱞ ᱯᱟᱲᱦᱟᱣ ᱪᱷᱟᱰᱟ ᱟᱵᱚᱣᱟᱜ ᱦᱮᱸ, ᱚᱞ ᱯᱟᱲᱦᱟᱣ ᱪᱷᱟᱲᱟ ᱟᱵᱚᱣᱟᱜ ᱫᱚ ᱱᱤᱛᱚᱜ ᱫᱚ ᱦᱚᱨ ᱜᱮ ᱵᱟᱹᱱᱩᱜ ᱛᱟᱵᱚᱱᱟ, ᱵᱟᱢ ᱚᱞ ᱯᱟᱲᱦᱟᱣ ᱞᱮᱠᱷᱟᱡ ᱫᱚ ᱪᱮᱫ ᱜᱮ ᱵᱟᱢ ᱪᱤᱠᱟᱹ ᱫᱟᱲᱮᱭᱟᱜᱼᱟ ᱾ ᱡᱟᱦᱟᱸᱢ ᱠᱟᱹᱢᱤᱭᱮᱫᱟ ᱚᱱᱟ ᱠᱟᱹᱢᱤ ᱠᱟᱹᱣᱰᱤ‌ ᱦᱚᱸ ᱵᱟᱝ ᱛᱟᱦᱮᱱ ᱛᱟᱵᱚᱱᱟ ᱵᱟᱢ ᱚᱞ ᱯᱟᱲᱦᱟᱣ ᱞᱮᱱ ᱚᱞ ᱯᱟᱲᱦᱟᱜ ᱮᱢ ᱥᱮ ᱢᱟᱪᱮᱫ ᱮᱢ ᱵᱮᱱᱟᱜᱼᱟ, ᱥᱮ ᱰᱚᱠᱴᱚᱨᱮᱢ ᱵᱮ ᱱᱚᱼᱚ ᱱᱚᱝᱠᱟ ᱟᱫᱚ ᱮᱢᱟᱱ ᱛᱮᱱᱟᱜ ᱦᱩᱸ ᱾
ᱦᱳᱭ᱾
ᱤᱧ ᱦᱚᱧ ᱞᱟᱹᱭᱟ ᱟᱵᱚᱣᱟᱜ ᱱᱚᱣᱟ ᱥᱟᱶᱛᱟ ᱨᱮ ᱚᱞᱚᱜ ᱯᱟᱲᱦᱟᱣ ᱤᱫᱤ ᱠᱟᱛᱮ ᱡᱟᱦᱟᱸ ᱱᱤᱛᱚᱜ ᱡᱟᱦᱟᱸ ᱞᱟᱝ ᱜᱟᱞᱚᱪ ᱫᱟ ᱚ ᱜᱟᱞᱚᱪ ᱛᱟᱞᱟ ᱤᱧᱦᱚ ᱟᱨᱦᱚᱧ ᱞᱟᱹᱭᱟ ᱟᱵᱚ ᱡᱟᱦᱟᱸ ᱞᱮᱠᱟ ᱠᱚᱲᱟ ᱦᱚᱯᱚᱱ ᱡᱟᱦᱟᱸ ᱞᱮᱠᱟ ᱵᱚᱱ ᱚᱞᱲᱜ ᱯᱟᱲᱦᱟᱜ ᱠᱟᱱᱟ, ᱚᱝᱠᱟ ᱦᱚᱸ ᱡᱩᱫᱤ ᱟᱵᱚᱨᱮᱱ, ᱮᱸ ᱦᱮᱸ ᱛᱤᱨᱞᱟᱹ ᱠᱚ ᱥᱮ ᱟᱵᱚᱨᱮᱱ ᱢᱟᱹᱭ ᱛᱟᱠᱚ ᱡᱩᱫᱤ ᱟᱨᱦᱚᱸ ᱞᱟᱦᱟ ᱥᱮᱫ ᱠᱚ ᱟᱠᱚᱣᱟᱜ ᱥᱤᱠᱷᱱᱟᱹᱛ ᱠᱚ ᱞᱟᱦᱟ ᱤᱫᱤᱭ ᱛᱟᱠᱚᱣᱟ ᱥᱮ ᱱᱟᱯᱟᱭ ᱦᱚᱨ ᱛᱮᱠᱚ ᱥᱮᱪᱮᱫᱚᱜᱼᱟ ᱚᱱᱟ ᱨᱮᱦᱚᱸ ᱟᱵᱚᱣᱟᱜ ᱥᱟᱶ ᱛᱟᱨᱮ ᱟᱹᱰᱤ ᱢᱟᱨᱟᱝ ᱢᱤᱫᱴᱟᱝ ᱮᱱᱮᱢ ᱮ ᱮᱢᱟ ᱾ ᱪᱮᱫᱟᱜ ᱥᱮ ᱛᱤᱨᱞᱟᱹ ᱠᱚᱦᱚᱸ ᱟᱵᱚᱣᱟᱜ ᱱᱚᱣᱟ ᱥᱟᱶᱛᱟ ᱨᱮ ᱟᱹᱰᱤ ᱢᱟᱨᱟᱝ ᱵᱷᱩᱢᱤᱠᱟ ᱠᱚ ᱮᱢ ᱫᱟᱲᱮᱭᱟᱜᱼᱟ᱾ ᱟᱵᱚ ᱡᱟᱦᱟᱸ ᱞᱮᱠᱟ ᱵᱚᱱ ᱵᱟᱲᱟᱭᱟ ᱮᱸ ᱱᱮᱛᱟᱨ ᱫᱚ ᱛᱤᱨᱞᱟᱹ ᱫᱚ ᱟᱹᱰᱤ ᱞᱟᱦᱟ ᱠᱷᱚᱱ ᱫᱚ ᱟᱹᱰᱤ ᱞᱟᱦᱟ ᱥᱮᱫ ᱠᱚ ᱪᱟᱞᱟᱜ ᱠᱟᱱᱟ ᱾ ᱢᱟᱪᱮᱫ ᱠᱚ ᱢᱟᱪᱮᱫ ᱠᱚ ᱵᱮᱱᱟᱜ ᱠᱟᱱᱟ, ᱟᱨᱦᱚᱸ ᱰᱟᱠᱛᱟᱨ ᱦᱚᱸᱠᱚ ᱵᱮᱱᱟᱜ ᱠᱟᱱᱟ ᱾ ᱦᱟᱱᱟ ᱚᱱᱟᱱᱟ ᱢᱟᱨᱟᱝ ᱢᱟᱨᱟᱝ ᱠᱩᱢᱯᱟᱱᱤ ᱠᱚᱨᱮᱜ ᱠᱚ ᱠᱟᱹᱢᱤ ᱠᱟᱱᱟ ᱾ ᱟᱢ ᱜᱚᱢᱠᱮ ᱱᱚᱣᱟ ᱤᱫᱤ ᱠᱟᱛᱮᱫ ᱪᱮᱫ ᱮᱢ ᱞᱟᱹᱭᱟ ᱟᱢ? ᱠᱟᱹᱴᱤᱡ ᱟᱸᱡᱚᱢ ᱥᱟᱱᱟᱧ ᱠᱟᱱᱟ ᱾
ᱟᱪᱪᱷᱟ ᱜᱚᱝᱠᱮ ᱟᱨ ᱢᱤᱫ ᱫᱷᱟᱣ ᱞᱟᱹᱭ ᱢᱮ ᱵᱟᱹᱧ ᱟᱸᱡᱚᱢ ᱡᱩᱛ ᱞᱮᱜᱼᱟ ᱾
ᱚᱱᱟ ᱜᱮ ᱟᱵᱚ ᱥᱟᱶᱛᱟ ᱨᱮ ᱛᱤᱨᱞᱟᱹ ᱠᱚᱣᱟᱜ ᱪᱮᱠᱟ ᱮᱱᱮᱢ ᱦᱩᱭ ᱫᱟᱲᱮᱜᱼᱟ? ᱱᱚᱣᱟ ᱡᱩᱫᱤ ᱠᱚ ᱟᱠᱚ ᱵᱷᱟᱜᱮ ᱞᱮᱠᱟ ᱠᱚ ᱥᱮᱪᱮᱫᱚᱜᱼᱟ, ᱥᱮ ᱢᱟᱨᱟᱝ ᱥᱮᱫ ᱠᱚ ᱞᱟᱦᱟᱜᱼᱟ ᱱᱚᱣᱟ ᱥᱮᱪᱮᱫ ᱤᱫᱤ ᱠᱟᱛᱮᱫ ᱾ ᱚᱱᱟ ᱞᱤᱭᱮᱧ ᱠᱩᱞᱤᱭᱮᱫ ᱢᱮᱭᱟ, ᱪᱮᱠᱟ ᱯᱨᱚᱵᱷᱟᱵᱽ ᱯᱟᱲᱟᱜᱼᱟ ᱟᱵᱚᱣᱟᱜ ᱥᱟᱶᱛᱟ ᱨᱮ, ᱚᱱᱟᱧ ᱠᱩᱞᱤᱭᱮᱫ ᱢᱮᱭᱟ ᱾
ᱵᱟᱝ ᱵᱟᱝ ᱯᱨᱚᱵᱷᱟᱵ ᱨᱮᱱᱟᱜ ᱫᱚ ᱪᱮᱫ ᱵᱟᱝ ᱱᱚᱝᱠᱟ ᱟᱵᱚᱨᱮᱱ ᱛᱤᱨᱞᱟᱹ ᱠᱚ ᱚᱞ-ᱯᱟᱲᱦᱟᱣ ᱫᱟᱲᱮᱭᱟᱜ ᱠᱷᱟᱡ ᱫᱚ ᱱᱚᱶᱟ ᱫᱚ ᱟᱨᱦᱚᱸ ᱱᱟᱯᱟᱭᱚᱜ ᱜᱮᱭᱟ᱾ ᱟᱨ ᱛᱤᱱᱟᱹᱜ ᱰᱷᱮᱨ ᱵᱚᱱ ᱚᱞ ᱯᱟᱲᱦᱟᱣ ᱦᱚᱪᱚ ᱫᱟᱲᱮᱭ ᱟᱠᱚᱣᱟ ᱦᱮᱸ
ᱦᱚᱭ᱾
ᱱᱚᱣᱟ ᱠᱚᱫᱚ ᱟᱵᱚᱣᱟᱜ ᱜᱮ ᱵᱷᱟᱜᱮ ᱦᱩᱭᱩᱜᱼᱟ᱾ ᱟᱵᱚᱨᱮᱱ ᱛᱤᱨᱞᱟᱹ ᱠᱚ ᱦᱮᱸ
ᱦᱚᱭ᱾
ᱟᱪᱪᱷᱟ ᱜᱚᱝᱠᱮ ᱛᱟᱦᱚᱞᱮ
ᱟᱯᱮᱥᱮᱫ ᱫᱚ ᱪᱮᱫᱠᱟ ᱫᱟᱜ ᱡᱟᱹᱲᱤᱭ ᱮᱫᱟᱭ?
ᱫᱟᱜ ᱠᱚ ᱢᱟ ᱱᱚᱛ ᱱᱮᱜ ᱱᱮᱛᱟᱨ ᱫᱚ ᱫᱟᱜ ᱡᱟᱹᱲᱤ ᱫᱤᱱ ᱜᱮ ᱟᱥᱟᱲ ᱵᱚᱸᱜᱟ ᱠᱟᱱᱟ ᱡᱮᱦᱮᱛᱩ᱾ ᱫᱟᱜ ᱫᱚ ᱡᱟᱦᱟᱸ ᱞᱮᱠᱟ ᱱᱚᱣᱟ ᱥᱮᱨᱢᱟ ᱦᱚᱸ ᱟᱹᱰᱤ ᱡᱟᱹᱥᱛᱤ ᱜᱮ ᱫᱟᱜ ᱡᱟᱹᱲᱤ ᱮᱫᱟᱭ᱾ ᱡᱟᱦᱟ ᱛᱮᱫᱚ ᱪᱟᱥ ᱠᱟᱹᱢᱤ ᱠᱚ ᱮᱸ ᱵᱷᱟᱜᱤ ᱜᱮ ᱦᱩᱭᱩᱜᱼᱟ᱾ ᱜᱟᱰᱟ ᱱᱟᱹᱭ ᱠᱚ ᱟᱹᱰᱤ ᱪᱮᱦᱮᱞ-ᱪᱮᱯᱮᱞ ᱟᱠᱟᱱᱟ ᱫᱟᱜ ᱛᱮ, ᱢᱟᱱᱮ ᱟᱹᱰᱤ ᱵᱷᱟᱜᱮ ᱟᱨᱠᱤ᱾ ᱟᱯᱮᱥᱮᱫ ᱜᱚᱝᱠᱮ ᱪᱮᱫ ᱞᱮᱠᱟ?
ᱵᱟ ᱟᱞᱮ ᱥᱮᱫ ᱫᱚ ᱱᱚᱝᱠᱟ ᱟ... ᱵᱟᱨ ᱯᱮ ᱥᱮᱨᱢᱟ ᱠᱷᱚᱡ ᱤᱧ ᱧᱮᱞ ᱟᱹᱜᱩ ᱟᱠᱟᱫᱟ ᱚᱱᱠᱟ ᱞᱮᱠᱟ ᱫᱚ ᱵᱟᱭ ᱫᱟᱜ ᱮᱫᱟ ᱡᱟᱦᱟᱸ ᱯᱚᱨᱤᱢᱟᱱ ᱫᱟᱜ ᱫᱚᱨᱠᱟᱨ ᱛᱟᱵᱚᱱᱟ ᱦᱮᱸ᱾
ᱦᱚᱭ᱾
ᱚᱱᱠᱟ ᱞᱮᱠᱟ ᱫᱚ ᱦᱟᱸᱜ ᱱᱚᱛᱮ ᱫᱚ ᱟᱞᱮᱥᱮᱫ ᱫᱚ ᱵᱟᱭ ᱫᱟᱜ ᱮᱫᱟᱭ ᱱᱚᱜᱼᱚᱭ ᱡᱮᱢᱚᱱ ᱱᱤᱛᱚᱜ ᱪᱟᱥ ᱫᱤᱱ ᱦᱮᱡ ᱟᱠᱟᱱᱟ ᱚᱱᱟ ᱴᱟᱭᱤᱢ ᱨᱮ ᱵᱟᱭ ᱫᱟᱜ ᱮᱫᱟ ᱦᱮᱸ᱾ ᱱᱚᱜ-ᱚᱭ ᱟᱯᱷᱚᱨ ᱜᱤᱰᱤ ᱦᱚᱸ ᱟᱯᱷᱚᱨ ᱜᱤᱰᱤ ᱦᱩᱭ ᱟᱠᱟᱱᱟ ᱚᱱᱟ ᱦᱚᱸ ᱛᱟᱭᱚᱢ ᱛᱮ ᱜᱤᱰᱤ ᱦᱩᱭ ᱟᱠᱟᱱᱟ ᱴᱟᱭᱤᱢ ᱨᱮ ᱜᱤᱰᱤ ᱵᱟᱝ ᱦᱩᱭ ᱟᱠᱟᱱᱟ, ᱵᱟᱝ ᱫᱟᱜ ᱠᱷᱟᱹᱛᱤᱨ ᱛᱮ ᱦᱩᱸ᱾ ᱟᱨ ᱦᱚᱸᱜᱼᱚᱭ ᱱᱤᱛᱳᱜ ᱦᱚᱸ ᱫᱟᱜ ᱮᱫᱟᱭ ᱠᱚᱢ ᱱᱤᱛᱚᱜ ᱦᱚᱸ ᱯᱩᱠᱷᱨᱤ ᱠᱚ ᱜᱟᱰᱟ ᱠᱚ ᱚᱝᱠᱟ ᱟᱞᱮ ᱥᱮᱫ ᱫᱚ ᱵᱟᱝ ᱯᱮᱨᱮᱡ ᱟᱠᱟᱱᱟ ᱠᱚᱢ ᱜᱮ ᱫᱟᱜ ᱮᱫᱟᱭ ᱡᱮ ᱠᱷᱮᱛ ᱠᱚᱢ ᱞᱚᱥᱚᱫᱟ ᱥᱮ ᱪᱮᱫ? ᱦᱮᱸ ᱦᱚᱸᱜᱼᱚ ᱱᱚᱝᱠᱟ ᱞᱮᱠᱟ ᱫᱚ ᱵᱟᱭ ᱫᱟᱜ ᱮᱫᱟ ᱚᱝᱠᱟ
ᱧᱮᱞ ᱟᱹᱜᱩ ᱟᱠᱟᱱ ᱛᱚ ᱩᱱᱫᱤᱱ ᱠᱷᱚᱡ ᱫᱚ ᱞᱟᱦᱟ ᱛᱮᱫᱚ ᱚᱱᱟ ᱠᱷᱚᱱ ᱞᱟᱦᱟ ᱛᱮᱫᱚᱧ ᱧᱮᱞᱮᱫ ᱛᱟᱦᱮᱸᱜ ᱡᱮ ᱵᱷᱟᱜᱤ ᱜᱮ ᱫᱟᱜ ᱡᱟᱹᱲᱤᱜ ᱮᱫ ᱛᱟᱸᱦᱮᱫ ᱴᱟᱭᱤᱢ ᱢᱚᱛ ᱛᱚ ᱫᱟᱜ ᱡᱟᱹᱲᱤ ᱛᱮᱦᱮᱸᱫ ᱟᱨ ᱱᱮᱛᱟᱨ ᱫᱚ ᱵᱤᱱ ᱧᱮᱞ ᱤᱫᱤᱧ ᱴᱟᱭᱤᱢ ᱨᱮᱫᱚ ᱵᱟᱭ ᱫᱟᱜ ᱮᱫᱟ ᱟᱨ ᱱᱚᱜᱼᱚ ᱱᱚᱝᱠᱟ ᱡᱟᱹᱯᱩᱫ ᱫᱤᱱ ᱦᱚᱸ ᱦᱩᱰᱩᱨ ᱵᱤᱡᱞᱤ ᱟᱛᱮ ᱫᱟᱜ ᱮᱫᱟᱭ ᱦᱮᱸ
ᱦᱚᱭ ᱛᱟᱦᱚᱞᱮ ᱜᱚᱝᱠᱮ ᱤᱧ ᱫᱚ ᱟᱢᱴᱷᱮᱱ ᱢᱤᱫᱴᱤᱡ ᱠᱩᱠᱞᱤ ᱫᱚᱦᱚ ᱥᱟᱱᱟᱧ ᱠᱟᱱᱟ ᱟᱢ ᱡᱮᱦᱮᱛᱩ ᱱᱤᱛᱚᱜ ᱚᱞᱚᱜ ᱯᱟᱲᱦᱟᱜ ᱠᱚᱦᱚᱸᱢ ᱵᱟᱹᱜᱤ ᱟᱠᱟᱫᱟ ᱡᱟᱦᱟᱸ ᱞᱮᱠᱟᱧ ᱟᱸᱡᱚᱢ ᱠᱮᱫᱟ ᱟᱫᱚ ᱜᱚᱢᱠᱮ ᱟᱢ ᱚᱲᱟᱜ ᱠᱚᱨᱮ ᱛᱮᱦᱤᱱ ᱫᱤᱱᱚᱢᱟᱱ ᱪᱮᱫ ᱞᱮᱠᱟᱱ ᱡᱤᱭᱚᱱ ᱛᱟᱢ ᱥᱮ ᱫᱤᱱᱟᱹᱢ ᱪᱮᱫ ᱠᱚᱢ ᱪᱤᱠᱟᱹᱭ ᱜᱮᱭᱟ ᱚᱲᱟᱜ ᱠᱚᱨᱮ ᱥᱮᱛᱟᱜ ᱠᱷᱚᱱ ᱟᱹᱭᱩᱵ ᱦᱟᱹᱵᱤᱡ
ᱛᱟᱜ ᱠᱷᱟᱱ ᱚᱲᱟᱜ ᱦᱟ. ᱵ..... ᱢᱟᱱᱮ ᱟᱹᱭᱩᱵ ᱦᱟᱹᱵᱤᱡ ᱫᱚ ᱤᱧ ᱫᱚ ᱚᱝᱠᱟ ᱞᱮᱠᱟ ᱫᱚ ᱵᱟᱹᱧ ᱠᱟᱹᱢᱤ ᱜᱮᱭᱟ ᱦᱮᱸ ᱛᱚ ᱚᱲᱟᱜ ᱨᱮᱫᱚ ᱦᱚᱸᱜᱼᱚᱭ ᱥᱮᱛᱟᱜ ᱨᱮ ᱵᱮᱨᱮᱫ ᱤᱧ ᱰᱟᱝᱨᱤ ᱢᱮᱱᱟᱜ ᱠᱚᱣᱟ ᱢᱮᱨᱚᱢ ᱢᱮᱱᱟᱜ ᱠᱚᱣᱟ ᱩᱱᱠᱩ ᱠᱩᱧ ᱩᱰᱩᱠ ᱠᱚᱣᱟ ᱦᱮᱸ, ᱩᱰᱩᱠ ᱯᱚᱨᱮ ᱜᱟᱰᱟᱧ ᱪᱟᱞᱟᱜᱼᱟ ᱫᱤᱛᱟᱹᱱᱤ ᱦᱩᱛᱩᱢ ᱦᱤᱡᱩᱜ ᱤᱧ,
ᱦᱮᱡ ᱠᱟᱛᱮᱡ ᱪᱟ ᱯᱤᱴᱷᱟᱹ ᱡᱚᱢ ᱵᱟᱲᱟ ᱠᱟᱛᱮᱫ ᱦᱩᱸ
ᱦᱳᱭ᱾
ᱟᱨ ᱠᱤᱪᱷᱩᱠ ᱠᱷᱚᱱ ᱯᱚᱨᱮ ᱮᱸ ᱟᱴᱴᱟ ᱱᱚᱴᱟ ᱥᱮᱫ ᱛᱚᱠᱷᱚᱱ ᱰᱟᱹᱝᱨᱤ ᱠᱚᱧ ᱟᱲᱟᱜ ᱠᱮᱫ ᱠᱚᱜᱮ ᱚᱝᱠᱟ ᱥᱤᱛᱩᱝ ᱟᱭ ᱡᱟᱯ ᱫᱟᱜᱟᱭ, ᱱᱚᱝᱠᱟ ᱛᱟᱯᱚᱨᱮ ᱮᱠᱴᱟ ᱥᱮᱜ ᱤᱧ ᱦᱮᱡ ᱮᱱᱜᱮ ᱚᱝᱠᱟ ᱵᱚᱫᱚᱞᱚᱜ ᱟᱞᱮ᱾ ᱦᱮᱡ ᱠᱟᱛᱮᱫ ᱫᱟᱜ ᱢᱟᱹᱲᱤ ᱠᱚ ᱡᱚᱢ ᱠᱟᱛᱮ ᱟᱨᱦᱚᱧ ᱪᱟᱞᱟᱣᱮᱱ ᱜᱮ, ᱛᱟᱯᱚᱨ ᱟᱨᱚ ᱪᱟᱞᱟᱣ ᱠᱟᱛᱮ ᱟᱨᱦᱚᱸ ᱚᱝᱠᱟ ᱛᱟᱨᱟᱥᱤᱧ ᱥᱮᱫ ᱞᱮ ᱟᱹᱜᱩ ᱠᱮᱫ ᱠᱚᱜᱮ ᱦᱮᱸ, ᱟᱹᱜᱩ ᱠᱟᱛᱮᱫ ᱟᱨᱦᱚᱸ ᱚᱲᱟᱜ ᱨᱮᱞᱮ ᱛᱚᱞ ᱠᱚᱣᱟᱞᱮ ᱦᱩᱸ ᱱᱚᱜᱚᱭ ᱱᱚᱝᱠᱟ ᱠᱟᱛᱮᱫ ᱜᱮ ᱡᱤᱭᱚᱱ ᱠᱚᱫᱚ ᱠᱷᱟᱸᱰᱟᱣ ᱦᱩᱭᱩᱜ ᱠᱟᱱᱟ᱾ ᱵᱟᱝᱠᱷᱟᱱ ᱫᱚ ᱟᱫᱚ ᱚᱝᱠᱟ ᱡᱚᱠᱷᱚᱱ ᱜᱩᱯᱤ ᱠᱚ ᱵᱟᱹᱧ ᱪᱟᱞᱟᱜ ᱜᱮᱭᱟ ᱛᱚᱠᱷᱚᱱ ᱫᱚ ᱟᱨᱦᱚᱸ ᱮᱴᱟᱜᱟᱜ ᱠᱟᱹᱢᱤ ᱠᱩᱧ ᱪᱟᱞᱟᱜ ᱜᱮᱭᱟ ᱡᱮᱢᱚᱱ ᱱᱚᱜᱼᱚᱭ ᱰᱟᱝᱨᱟ ᱜᱟᱹᱰᱤᱛᱮ ᱟᱞᱮ ᱥᱮᱫ ᱫᱚ ᱜᱤᱛᱤᱞ ᱠᱚᱞᱮ ᱥᱟᱜᱟᱲ ᱜᱮᱭᱟ ᱦᱮᱸ ᱟᱨᱦᱚᱸ
ᱟᱪᱪᱷᱟ,
ᱡᱟᱦᱟᱸ ᱥᱩᱨ ᱥᱩᱯᱩᱨ ᱠᱚᱨᱮ ᱢᱮᱱᱟᱜ ᱠᱚᱣᱟ ᱚᱱᱟ ᱫᱚ ᱚᱱᱟ ᱰᱟᱝᱨᱟ ᱜᱟᱹᱰᱤ ᱛᱮᱜᱮ ᱜᱤᱛᱤᱞ ᱠᱚᱞᱮ ᱤᱫᱤ ᱟᱠᱚᱣᱟ ᱦᱮᱸ,
ᱦᱚᱭ᱾ ᱚᱱᱟ ᱦᱚᱧ ᱞᱟᱹᱭᱟ ᱚᱲᱟᱜ ᱟᱛᱳ ᱠᱚᱨᱮᱢ ᱛᱟᱦᱮᱱ ᱠᱟᱱᱟ, ᱟᱛᱳ ᱨᱮ ᱡᱟᱦᱟ ᱨᱮ
ᱚᱲᱟᱜ ᱨᱮᱱᱟᱜ ᱠᱟᱹᱢᱤ ᱠᱚᱦᱚᱸ ᱟᱹᱰᱤ ᱞᱟᱹᱠᱛᱤᱭᱟᱱ ᱠᱟᱹᱢᱤ ᱠᱟᱱᱟ ᱚᱱᱮ ᱚᱱᱟ ᱠᱚᱫᱚ ᱡᱟᱦᱟᱱ ᱠᱟᱹᱢᱤ ᱜᱤ ᱦᱩᱰᱤᱧ ᱥᱮ ᱵᱟᱭ ᱢᱟᱨᱟᱝ ᱜᱮᱭᱟ ᱡᱷᱚ ᱡᱚᱛᱚ ᱠᱟᱹᱢᱤ ᱜᱮ ᱢᱟᱨᱟᱝ ᱠᱟᱹᱢᱤ ᱛᱟᱢ ᱡᱚᱛᱚ ᱠᱟᱹᱢᱤ ᱜᱮ ᱥᱚᱢᱟᱱ ᱜᱮᱭᱟ᱾ ᱚᱝᱠᱟᱜᱮ ᱤᱧ ᱦᱚᱧ ᱞᱮᱭᱟ ᱚᱲᱟᱜ ᱠᱚᱨᱮ ᱡᱟᱦᱟᱱᱟᱜ ᱮᱢ ᱠᱟᱹᱢᱤᱭᱮᱫᱟ ᱟᱹᱰᱤ ᱱᱟᱯᱟᱭ ᱜᱮᱢ ᱠᱟᱹᱢᱤᱭᱮᱫᱟ᱾ ᱤᱧᱦᱚᱸ
ᱦᱩᱸ,
ᱟᱹᱰᱤ ᱥᱟᱨᱦᱟᱣ ᱞᱟᱝ ᱪᱟᱞᱟᱢ ᱠᱟᱱᱟ ᱱᱚᱣᱟ ᱤᱭᱟᱹ ᱠᱟᱛᱮᱜ
ᱦᱮᱸ ᱟᱫᱚ ᱟᱞᱮ ᱫᱚ ᱱᱚᱜ-ᱚᱭ ᱱᱤᱛᱚᱜ ᱫᱚ ᱚᱞᱚᱜ ᱯᱟᱲᱦᱟᱜ ᱠᱚᱞᱮ ᱵᱟᱹᱜᱤ ᱠᱟᱜ-ᱟ, ᱱᱤᱛᱚᱜ ᱫᱚ ᱚᱱᱟ ᱠᱚ ᱠᱟᱹᱢᱤ ᱜᱮ ᱧᱮᱞ ᱦᱩᱭᱩᱜ ᱠᱟᱱ ᱛᱟᱞᱮᱭᱟ ᱦᱮᱸ,
ᱦᱳᱭ᱾
ᱚᱱᱟ ᱠᱚ ᱵᱟᱢ ᱠᱟᱹᱢᱤ ᱞᱮᱠᱷᱟᱡ ᱫᱚ ᱡᱚᱢ ᱦᱚᱸ ᱪᱤᱠᱟᱛᱮᱢ ᱡᱚᱢᱟ᱾ ᱱᱚᱜ-ᱚᱭ ᱱᱤᱛᱚᱜ ᱰᱟᱝᱨᱟ ᱠᱚ ᱡᱩᱫᱤ ᱵᱟᱢ ᱫᱚᱦᱚ ᱠᱚᱣᱟ ᱚᱱᱟᱛᱮ ᱪᱟᱥᱫᱤᱱ ᱠᱷᱮᱛ ᱠᱚ ᱪᱮᱫ ᱛᱮᱢ ᱥᱤᱭᱟ?
ᱦᱳᱭ᱾
ᱚᱱᱠᱟ ᱟᱨᱚ ᱚᱱᱟ ᱜᱩᱨᱤᱡ ᱦᱚᱸ ᱠᱷᱮᱛ ᱨᱮ ᱮᱢ ᱦᱩᱭᱩᱜ-ᱟ, ᱰᱟᱝᱨᱟ ᱜᱩᱨᱤᱡ ᱠᱚ ᱛᱚᱵᱮ ᱟᱹᱱᱤᱡ ᱦᱳᱲᱚ ᱦᱚᱸ ᱵᱷᱟᱹᱜᱤ ᱴᱷᱤᱠ ᱦᱩᱭᱩᱜ ᱛᱟᱵᱚᱱᱟ, ᱦᱩᱸ
ᱦᱳᱭ